ᱦᱮᱸ
ᱦᱮᱞᱳ
ᱦᱩᱸ ᱜᱚᱢᱠᱮ ᱨᱚᱲᱵᱮᱱ ᱟᱸᱡᱚᱢ ᱧᱟᱢ ᱫᱟ?
ᱦᱳᱭ ᱜᱚᱝᱠᱮ ᱟᱸᱡᱚᱢᱚᱜ ᱠᱟᱱᱟ ᱾
ᱦᱩᱸ ᱡᱚᱦᱟᱨ ᱜᱮ ᱥᱟᱶᱛᱮ ᱥᱟᱜᱩᱱ ᱥᱮᱛᱟᱜ ᱾
ᱦᱮᱸ ᱡᱚᱸᱦᱟᱨ ᱜᱮ ᱥᱟᱛᱮ ᱥᱟᱜᱩᱱ ᱥᱮᱛᱟᱜ ᱾
ᱪᱤᱠᱟᱹᱭᱫᱟ ᱱᱤᱛ ᱫᱚ?
ᱪᱤᱠ ᱜᱚᱝᱠᱮ ᱦᱳᱭᱼᱼ ᱮᱢᱱᱤᱜᱮ ᱫᱩᱲᱩᱵ ᱵᱟᱲᱟ ᱦᱩᱭᱩᱜ ᱠᱟᱱᱟ ᱪᱮᱜ ᱮᱢ ᱪᱤᱠᱟᱱᱟ ᱫᱟᱜ ᱡᱟᱹᱲᱤ ᱨᱮ ᱾
ᱫᱟᱜ ᱫᱟᱭ ᱟᱯᱮ ᱥᱮᱫ ᱫᱚ?
ᱦᱳᱭ ᱜᱚᱝᱠᱮ ᱫᱟᱜ ᱜᱮ ᱵᱷᱟᱞᱤ ᱜᱮ ᱫᱟᱜ ᱡᱟᱹᱲᱤᱭᱮᱫᱟ ᱛᱤᱦᱤᱧ ᱜᱟᱯᱟ ᱫᱚ ᱾
ᱛᱟᱦᱚᱞᱮ?
ᱪᱤᱠᱟᱭᱱᱟ?
ᱦᱤ ᱨᱚᱦᱚᱭ ᱠᱟᱹᱢᱤ ᱠᱚᱫᱚ ᱛᱟᱦᱟᱦᱮ
ᱜᱚᱝᱠᱮ ᱨᱚᱦᱚᱭ ᱠᱟᱹᱢᱤ ᱠᱚᱫᱚ ᱦᱳᱲᱳ ᱨᱚᱦᱚᱭ ᱠᱚᱫᱚ ᱚᱠᱚᱭ ᱫᱚᱠᱚ ᱫᱷᱩᱨᱟᱹᱣ ᱟᱠᱟᱱ ᱜᱮᱭᱟ ᱾
ᱟᱪᱪᱷᱟ ᱾
ᱢᱟᱱᱮ ᱡᱟᱦᱟᱸᱭ ᱦᱚᱲᱟᱜ ᱠᱷᱮᱛ ᱠᱚᱨᱮ ᱫᱟᱜ ᱧᱟᱢ ᱟᱠᱟᱜ ᱛᱟᱠᱚᱣᱟ ᱩᱝᱠᱩ ᱠᱚᱫᱚ ᱠᱚ ᱫᱷᱩᱨᱟᱹᱣ ᱟᱠᱟᱱᱟ ᱾ ᱛᱟᱦᱚᱞᱮ ᱟᱞᱮ ᱠᱷᱚᱱ ᱫᱚ ᱟᱞᱮ ᱠᱚᱫᱚ ᱟᱣᱨᱤ ᱞᱮ ᱫᱷᱩᱨᱟᱹᱜ ᱜᱮᱭᱟ ᱟᱞᱮ ᱫᱚ ᱡᱷᱚᱛᱚ ᱵᱟᱹᱫᱽ ᱨᱮ ᱠᱷᱮᱛ ᱥᱮ ᱛᱟᱦᱚᱞᱮ ᱠᱷᱟᱱ ᱫᱚ ᱫᱟᱜ ᱢᱚᱸᱡᱽ ᱛᱮ ᱟᱣᱨᱤ ᱛᱚᱵᱟᱜ ᱠᱟᱛᱟ ᱞᱮᱜᱮ ᱠᱷᱮᱛ ᱨᱮ ᱟᱫᱚ ᱚᱱᱟ ᱦᱚᱛᱮᱫ ᱛᱮᱫᱚ ᱟᱨᱞᱮ ᱤᱭᱟᱹᱭ ᱜᱮᱭᱟ
ᱜᱚᱝᱠᱮ ᱱᱟᱯᱟᱭ ᱵᱟᱲᱟ ᱜᱮ ᱢᱮᱱᱟᱜ ᱵᱤᱱᱟ ᱛᱚ ᱱᱤᱭᱟᱹ ᱚᱠᱛᱚ ᱨᱮ?
ᱦᱳᱭ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ?
ᱢᱚᱴᱟ ᱢᱩᱴᱤ ᱫᱚ ᱵᱷᱟᱜᱮ ᱜᱮᱭᱟ ᱟᱨ ᱜᱷᱟᱨᱚᱸᱡᱽ ᱠᱚᱨᱮ?
ᱡᱚᱛᱚ ᱞᱮᱠᱟ ᱜᱮ ᱱᱟᱯᱟᱭ ᱜᱮ ᱢᱮᱱᱟᱜ ᱠᱟᱜ ᱠᱚᱣᱟ ᱾
ᱚᱝᱠᱮ ᱟᱯᱮ ᱥᱮᱫ ᱫᱚ ᱥᱮᱨᱢᱟᱨᱮ ᱛᱤᱱ ᱛᱤᱱᱟᱹᱜ ᱫᱷᱟᱣ ᱠᱚ ᱪᱟᱥ ᱜᱮᱭᱟ ᱦᱩᱲᱩ?
ᱪᱷᱚ ᱢᱟᱥ ᱦᱮᱸ ᱜᱚᱝᱠᱮ ᱵᱟᱵᱮᱱ ᱟᱸᱡᱚᱢ ᱫᱟ?
ᱦᱩᱸ ᱦᱩᱸ ᱞᱟᱹᱭ ᱵᱮᱱ ᱾
ᱞᱟᱹᱭ ᱫᱟᱞᱤᱧ ᱥᱮᱨᱢᱟ ᱨᱮ ᱪᱷᱚ ᱢᱟᱥ ᱾
ᱢᱟᱱᱮ ᱛᱤᱱᱟᱹᱜ ᱥᱤᱡᱤᱱ ᱨᱮᱱᱟᱜ ᱢᱤᱫ ᱥᱤᱡᱤᱱ ᱱᱚᱣᱟ ᱵᱚᱨᱥᱟ ᱥᱤᱡᱤᱱ ᱟᱨ ᱥᱤᱛᱩᱝ ᱚᱱᱟ ᱫᱷᱚᱨᱚᱢ ᱥᱚᱢᱚᱭ ᱫᱚᱯᱮ ᱪᱟᱥ ᱜᱮᱭᱟ ᱥᱮ ᱵᱟᱝ?
ᱵᱚᱨᱥᱟ ᱥᱤᱡᱤᱱ ᱜᱮ ᱜᱚᱝᱠᱮ ᱵᱚᱨᱥᱟ ᱥᱤᱡᱤᱱ ᱜᱮ ᱱᱚᱛᱮᱞᱮ ᱪᱟᱥ ᱛᱟᱦᱮᱱ ᱜᱮᱭᱟ ᱟᱨ ᱚᱱᱠᱟ ᱫᱷᱚᱨᱚᱱ ᱥᱤᱡᱤᱱ ᱫᱚ ᱚᱱᱟ ᱤᱭᱟᱹ ᱠᱚ ᱢᱮᱱᱟᱜ ᱠᱟᱫᱟ ᱡᱚᱱᱰᱨᱟ ᱜᱩᱦᱩᱢ
ᱵᱟᱫᱟᱢ ᱚᱱᱟ ᱠᱚ ᱾
ᱵᱮᱥᱤᱨ ᱵᱷᱟᱜᱽ ᱫᱚ ᱱᱚᱛᱮ ᱫᱚ ᱪᱮᱫ ᱠᱚᱧ ᱞᱟᱹᱭᱟ ᱚᱱᱟ ᱤᱭᱟᱹ ᱠᱚᱛᱮ ᱜᱮ ᱵᱮᱥᱤ ᱫᱚ ᱚᱱᱠᱟ ᱦᱩᱲᱩ ᱨᱚᱦᱚᱭ ᱠᱚᱫᱚ ᱚᱱᱠᱟ ᱫᱚ ᱵᱟᱝ ᱟᱞᱮ ᱥᱮᱫ ᱫᱚ ᱵᱟᱝ ᱦᱩᱭᱩᱜ ᱛᱟᱦᱮᱱ ᱜᱮᱭᱟ ᱾ ᱢᱮ ᱴᱷᱤᱠ ᱢᱚᱛᱚ ᱴᱟᱭᱤᱢ ᱨᱮ ᱵᱟᱭ ᱫᱟᱜᱽ ᱛᱟᱦᱮᱱᱟ ᱛᱟᱦᱚᱞᱮ ᱠᱷᱟᱱ ᱡᱚᱛᱚ ᱦᱚᱲ ᱵᱟᱠᱚ ᱫᱟᱲᱮᱭᱟᱜ ᱛᱟᱦᱮᱱ ᱜᱮᱭᱟ ᱦᱩᱲᱩ ᱨᱚᱦᱚᱭ ᱠᱚ ᱾
ᱟᱯᱮ ᱫᱚ ᱚᱱᱠᱟ ᱚ ᱚᱱᱟ ᱠᱚᱜᱮ ᱡᱟᱹᱥᱛᱤ ᱯᱮ ᱪᱟᱥᱟ ᱾ ᱢᱟᱱᱮ ᱛᱟᱦᱞᱮ ᱡᱚ ᱡᱚᱢ ᱞᱮᱠᱟ ᱫᱚ ᱚᱱᱟ ᱦᱩᱲᱩ ᱪᱟᱥ ᱦᱩᱭᱩᱜᱼᱟ ᱡᱚᱢ ᱞᱮᱠᱟᱛᱮ ᱡᱮᱢᱚᱱ ᱡᱚᱢ ᱞᱮᱠᱟ ᱪᱟᱞᱟᱜ ᱢᱟ ᱾ ᱚ ᱟᱨ ᱵᱟᱹᱠᱤ ᱫᱚ ᱮᱴᱟᱜ ᱠᱚ
ᱮᱴᱟᱜ ᱠᱤᱪᱷᱩ ᱦᱮᱸ
ᱦᱩᱸ
ᱟᱨᱚ ᱥᱟᱠ ᱥᱚᱵᱽᱡᱤ ᱠᱚᱢᱟ ᱢᱮᱱᱟᱜ ᱜᱮ ᱚᱱᱟ ᱠᱚᱢᱟ ᱾
ᱦᱩᱸ ᱦᱩᱸ ᱥᱟᱠ ᱥᱚᱵᱡᱤ ᱠᱚᱢᱟ ᱢᱮᱱᱟᱜ ᱜᱮᱭᱟ ᱾
ᱛᱟᱦᱚᱞᱮ ᱜᱚᱝᱠᱮ ᱚᱱᱛᱮ ᱫᱚ?
ᱱᱚᱛᱮ ᱦᱚᱸ ᱟᱞᱮ ᱫᱚ ᱚᱱᱠᱟ ᱥᱮᱨᱢᱟ ᱨᱮ ᱢᱤᱫ ᱫᱷᱟᱣ ᱜᱮᱞᱮ ᱪᱟᱥᱟ ᱱᱤᱭᱟᱹ ᱥᱮᱨᱢᱟ ᱡᱟᱹᱲᱤ ᱵᱷᱚᱨᱥᱟ ᱜᱮ ᱟᱨ ᱱᱚᱣᱟ ᱦᱩᱲᱩ ᱠᱚ ᱨᱟᱠᱟᱵ ᱵᱟᱲᱟ ᱠᱟᱛᱮᱫ ᱫᱚ ᱦᱟᱸᱜ ᱚᱲᱟᱜ ᱡᱚᱢ ᱞᱮᱠᱟ ᱥᱚᱵᱡᱤ ᱠᱚᱫᱚᱞᱮ ᱪᱟᱥ ᱜᱮᱭᱟ ᱾ ᱚᱝᱠᱟ ᱞᱮᱠᱟ ᱫᱟᱜ ᱨᱮᱱᱟᱜ ᱤᱭᱟᱹ ᱫᱚ ᱦᱩᱲᱩ ᱪᱟᱥ ᱞᱮᱠ ᱠᱟᱫᱚ ᱢᱟᱱᱮ ᱫᱷᱚᱨᱚᱱ ᱫᱚ ᱚᱱᱠᱟ ᱞᱮᱠᱟ ᱫᱚ ᱢᱟᱱᱮ ᱜᱷᱟᱨᱚᱸᱡᱽ ᱨᱮ ᱢᱟᱱᱮ ᱩᱛᱩ ᱩᱛᱩ ᱠᱚ ᱡᱮᱢᱚᱱ ᱥᱟᱥᱟᱝ ᱢᱚᱥᱞᱟ ᱫᱟᱢ ᱠᱚ ᱡᱮᱢᱚᱱ ᱠᱷᱩᱞᱟᱹᱣ ᱜᱚᱫᱚᱜ ᱞᱮᱠᱟ ᱫᱚ ᱾
ᱟᱪᱪᱷᱟ ᱾
ᱟᱫᱚ ᱜᱚᱝᱠᱮ ᱚᱱᱛᱮ ᱟᱯᱮ ᱥᱮᱫ ᱫᱚ ᱢᱟ ᱞᱟᱹᱭ ᱵᱮᱱ
ᱚ ᱞᱟᱹᱭ ᱫᱟᱞᱤᱧ ᱚᱱᱛᱮ ᱫᱚ ᱪᱮᱫ ᱞᱮᱠᱟ ᱛᱟᱦᱚᱞᱮ ᱤᱭᱟᱹ ᱠᱚᱫᱚ ᱦᱳᱭᱳᱜ ᱛᱟᱦᱮᱱ ᱜᱮᱭᱟ ᱯᱟᱛᱟ ᱪᱷᱟᱛᱟ ᱢᱟᱜ ᱢᱚᱬᱮ ᱠᱚ ᱨᱮᱱᱟᱜ ᱫᱚ ᱪᱮᱫ ᱞᱮᱠᱟ ᱠᱚ ᱢᱟᱱᱟᱣ
ᱦᱩᱸ᱾
ᱢᱟᱱᱟ ᱜᱮᱭᱟ ᱞᱮ ᱟᱞᱮ ᱫᱚ ᱚᱱᱛᱮ ᱨᱮ ᱾ ᱵᱟᱦᱟ, ᱥᱚᱨᱦᱟᱭ, ᱠᱟᱨᱟᱢ, ᱢᱟᱜ ᱢᱚᱬᱮ᱾ ᱵᱷᱟᱜᱤ ᱜᱮ ᱦᱳᱭᱳᱜ ᱜᱮᱭᱟ ᱟᱞᱮ ᱥᱮᱫ ᱫᱚ ᱱᱚᱱᱛᱮ ᱫᱚ ᱥᱚᱨᱦᱟᱭ ᱫᱚ᱾ ᱥᱚᱨᱦᱟᱭ ᱫᱚ ᱥᱚᱨᱦᱟᱭ ᱜᱮ ᱟᱞᱮ ᱴᱮᱡ ᱫᱚ ᱟᱹᱰᱤ ᱡᱟᱹᱥᱛᱤ ᱦᱮᱸ ᱥᱚᱨᱦᱟᱭ ᱟᱨ ᱵᱟᱦᱟ ᱜᱮ ᱟᱹᱰᱤ ᱡᱟᱹᱥᱛᱤ ᱢᱟᱱᱮ ᱞᱮ ᱢᱟᱱᱟᱣ ᱜᱮᱭᱟ ᱟᱹᱰᱤ᱾ ᱢᱟᱱᱮ ᱨᱟᱹᱥᱠᱟᱹᱣᱟᱱᱟᱜ ᱥᱮ ᱟᱯᱮ ᱥᱮᱫ ᱫᱚ ᱜᱚᱝᱠᱮ?
ᱟᱞᱮ ᱥᱮᱫ ᱦᱚᱸ ᱚᱱᱠᱟᱜ ᱜᱮ ᱟᱫᱚ ᱞᱟᱹᱭ ᱫᱟᱞᱤᱧ ᱪᱤᱜ ᱡᱮ ᱥᱚᱨᱦᱟᱭ ᱫᱚ ᱪᱤᱜ ᱠᱟ ᱢᱟᱱᱮ ᱪᱮᱫ ᱵᱚᱸᱜᱟ ᱦᱩᱭᱩᱜ ᱛᱟᱦᱮᱸᱱ ᱜᱮᱭᱟ ᱟᱯᱮ ᱥᱮᱫ ᱫᱚ ᱥᱚᱨᱦᱟᱭ ᱵᱚᱸᱜᱟ ᱜᱮ? ᱟᱨᱚ ᱮᱴᱟᱜ ᱵᱚᱸᱜᱟ
ᱵᱟᱵᱟ ᱟᱞᱮ ᱥᱮᱫ ᱫᱚ ᱥᱚᱨᱦᱟᱭ ᱫᱚ ᱦᱟᱜ ᱯᱩᱥ ᱵᱚᱸᱜᱟ ᱦᱩᱭᱩᱜᱼᱟ ᱯᱩᱥ ᱵᱚᱸᱜᱟ ᱢᱩᱪᱟᱹᱫ ᱛᱮ ᱚᱱᱟ ᱥᱟᱠᱨᱟᱛ ᱥᱟᱶ ᱛᱮ
ᱚ ᱟᱪᱪᱷᱟ᱾
ᱚᱱᱟ ᱠᱚᱫᱚ ᱟᱹᱰᱤ ᱡᱳᱨ ᱞᱮ ᱢᱟᱱᱟᱣ ᱛᱟᱦᱮᱱ ᱜᱮᱭᱟ᱾
ᱟᱯᱮ ᱥᱮᱫ ᱫᱚ ᱪᱮᱫ ᱵᱚᱸᱜᱟᱵ ᱨᱮ ᱦᱩᱭᱩᱜ ᱜᱮᱭᱟ ᱥᱚᱨᱦᱟᱭ ᱫᱚ?
ᱟᱞᱮ ᱫᱚ ᱜᱚᱝᱠᱮ ᱾
ᱟᱯᱮ ᱥᱮᱫ ᱫᱚ ᱪᱮᱫ ᱵᱚᱸᱜᱟ ᱯᱮ ᱢᱟᱱᱟᱣ ᱜᱮᱭᱟ ᱜᱚᱝᱠᱮ ᱥᱚᱨᱚᱦᱦᱟᱭ ᱫᱚ?
ᱥᱚᱨᱦᱟᱭ
ᱥᱚᱨᱦᱟᱭ ᱵᱚᱸᱜᱟ ᱨᱮ ᱜᱮ?
ᱦᱮᱞᱳ ᱜᱚᱢᱠᱮ ᱴᱟᱣᱟᱨ ᱮ ᱰᱤᱥᱴᱟᱵᱮᱫ ᱛᱟᱵᱮᱱᱟ ᱥᱮ ᱪᱮᱫ? ᱜᱚᱢᱠᱮ ᱟᱵᱮ ᱱᱟᱜ ᱴᱟᱣᱟᱨ ᱮ ᱰᱤᱥᱴᱟᱨᱵ ᱫᱟᱠᱤ?
ᱱᱤᱛᱚᱝ, ᱱᱤᱛᱚᱝ᱾
ᱦᱳᱭ ᱦᱳᱭ ᱱᱤᱛ ᱫᱚ ᱞᱤᱧ ᱟᱸᱡᱚᱢ ᱫᱟ᱾
ᱟᱨ ᱞᱟᱹᱭ ᱫᱟᱞᱤᱧ ᱟᱞᱮ
ᱜᱚᱢᱠᱮ ᱟᱫᱚ ᱞᱤᱧ ᱞᱟᱹᱭ ᱫᱟ ᱥᱚᱨᱦᱟᱭ
ᱥᱚᱨᱚᱦᱟᱭ ᱵᱚᱸᱜᱟ ᱜᱮ ᱛᱟᱦᱮᱱᱟ ᱦᱮᱸ ᱟᱫᱚ ᱛᱟᱦᱚᱞᱮ ᱚᱱᱟ ᱪᱚᱵᱽᱵᱤᱥ ᱯᱚᱸᱪᱤᱥ, ᱪᱚᱵᱽᱵᱤᱥ ᱥᱮᱫ ᱞᱮ ᱩᱢᱟᱢᱟ ᱡᱟᱹᱱᱤᱡ ᱚᱱᱠᱟᱜ ᱜᱮ ᱢᱟᱱᱮ
ᱦᱮᱸ ᱪᱚᱵᱽᱵᱤᱥ ᱥᱟᱞᱮ ᱩᱢ ᱛᱟᱦᱮᱱ ᱜᱮᱭᱟ᱾ ᱯᱚᱸᱪᱤᱥᱟ ᱫᱟᱠᱟ ᱛᱟᱯᱚᱨ ᱠᱷᱩᱱᱴᱟᱹᱣ, ᱡᱟᱹᱟᱞᱤ, ᱦᱟᱹᱠᱩ ᱠᱟᱴᱠᱚᱢ᱾
ᱟᱪᱪᱷᱟ᱾ ᱟᱞᱮ ᱥᱮᱫ ᱦᱚᱸ ᱚᱱᱠᱟ ᱜᱮ ᱚᱱᱠᱟ ᱚᱱᱠᱟ ᱮᱸ᱾ ᱠᱩᱲᱤ ᱮᱠᱩᱥ ᱵᱟᱭᱤᱥ ᱛᱮᱭᱤᱥ ᱚᱱᱠᱟ ᱠᱚ ᱫᱤᱱ ᱠᱮᱫ ᱜᱮ ᱡᱮᱢᱚᱱ ᱥᱟᱠᱨᱟᱛ ᱦᱮᱸ ᱵᱟᱨ ᱫᱤᱱ ᱠᱷᱚᱱ ᱯᱮ ᱫᱤᱱ ᱡᱮᱢᱚᱱ ᱜᱮᱯ ᱛᱟᱦᱮᱱ ᱢᱟ ᱟᱞᱩ ᱢᱮᱥᱟ ᱢᱤᱥᱤ ᱢᱟ᱾ ᱾ ᱵᱩᱡ ᱫᱟᱵᱮᱱ ᱜᱚᱢᱠᱮ᱾
ᱠᱚ ᱢᱟᱱᱟᱣ ᱛᱟᱦᱮᱱ ᱜᱮᱭᱟ ᱛᱚ᱾
ᱞᱟᱹᱭ ᱫᱟᱞᱤᱧ ᱚᱱᱛᱮ ᱫᱚ ᱛᱩᱢᱫᱟᱹᱜ ᱴᱟᱢᱟᱠ ᱟᱛᱮ ᱜᱮᱠᱚ ᱢᱟᱱᱟᱣ ᱛᱟᱦᱮᱱ ᱜᱮᱭᱟ ᱛᱚ ᱾
ᱦᱳᱭ ᱦᱳᱭ ᱦᱳᱭ ᱛᱩᱫᱟᱜ ᱴᱟᱢᱟᱠ ᱜᱮ ᱚᱱᱠᱟ ᱞᱮᱠᱟ ᱟᱞᱮ ᱫᱚ ᱡᱟᱹᱥᱛᱤ ᱫᱚ ᱮᱱᱮᱡ ᱥᱮᱨᱮᱧ ᱨᱟᱥᱤ ᱟᱹᱛᱩ ᱠᱟᱱ ᱛᱟᱞᱮᱭᱟ ᱛᱚ ᱛᱮ ᱮᱱᱮᱡ ᱥᱮᱨᱮᱧ ᱫᱚ ᱛᱩᱢᱫᱟᱹᱜ ᱴᱟᱢᱟᱠ ᱟᱛᱮᱜ ᱜᱮ ᱦᱩᱭᱩᱜᱼᱟ ᱟᱞᱮ ᱫᱚ, ᱟᱯᱮ ᱫᱚ ᱛᱤᱱ ᱫᱤᱱ ᱯᱮ ᱥᱚᱨᱦᱟᱭᱚᱜᱼᱟ ᱜᱚᱝᱠᱮ?
ᱫᱟᱠᱟᱭ ᱩᱢ᱾ ᱵᱟ ᱩᱢ ᱫᱟᱠᱟ ᱠᱷᱩᱱᱴᱟᱹᱣ ᱡᱟᱹᱞᱤ ᱢᱚᱬᱮ ᱫᱤᱱ ᱜᱚᱝᱠᱮ᱾
ᱤᱭᱟᱹ ᱮᱱᱮᱡ ᱥᱮᱨᱮᱧ ᱫᱚ ᱛᱤᱱ ᱫᱤᱱ ᱯᱮ ᱮᱱᱮᱡ ᱥᱮᱨᱮᱧᱟ?
ᱮᱱᱮᱡ ᱥᱮᱨᱮᱧ ᱯᱮ ᱫᱤᱱ ᱠᱷᱩᱱᱴᱟᱹᱣ ᱦᱤᱞᱳᱜ ᱡᱟᱞᱮ ᱦᱤᱞᱳᱜ ᱟᱨ ᱠᱟᱴᱠᱚᱢ ᱦᱤᱞᱳᱜ ᱾
ᱱᱛᱮ ᱦᱚᱸ ᱚᱱᱠᱟᱜᱮ ᱯᱮ ᱛᱤᱱ ᱾
ᱜᱚ ᱛᱟᱠᱚ ᱮᱠᱴᱩ ᱫᱚᱢᱮ ᱠᱚ ᱨᱩᱥᱤᱠᱟ ᱨᱩᱥᱤᱠᱟ ᱧᱚᱜ ᱜᱮᱛᱟᱞᱮᱭᱟ ᱾
ᱜᱮ ᱢᱟᱱᱮ ᱫᱚᱢᱮ ᱡᱟᱦᱟᱱᱟᱜ᱾
ᱜᱚᱝᱠᱮ ᱫᱚᱢᱮ ᱱᱮᱴᱚᱣᱟᱨᱠ ᱰᱤᱥᱴᱟᱨ ᱫᱚᱢᱮ ᱟᱪᱪᱷᱟ ᱟᱪᱪᱷᱟ ᱾
ᱡᱟᱦᱟᱱᱟᱜ ᱠᱚᱨᱮᱜ ᱜᱮ ᱟᱹᱰᱤ ᱡᱳᱨ ᱜᱮ ᱤᱭᱟᱹ ᱠᱚ ᱚᱱᱟ ᱠᱚᱫᱚ᱾ ᱛᱩᱢᱫᱟᱹᱜ ᱴᱟᱢᱟᱠ ᱨᱩᱥᱤᱠᱟ ᱫᱚ ᱵᱷᱟᱞᱤ ᱜᱮ ᱢᱮᱱᱟᱜ ᱠᱚ ᱛᱟᱞᱮᱭᱟ ᱵᱟᱵᱟ ᱛᱟᱠᱚ ᱦᱚᱸ ᱞᱟᱹᱴᱩ ᱠᱚᱦᱚᱸ ᱢᱮᱱᱟᱜ ᱠᱚᱜᱮᱭᱟ ᱾
ᱵᱟᱝ ᱜᱚᱢᱠᱮ ᱢᱟᱱᱮ ᱟᱢᱫᱟ ᱟᱹᱛᱩ ᱨᱮ ᱵᱟ ᱟᱢᱫᱟ ᱡᱟᱭᱜᱟ ᱨᱮ ᱧᱮᱞ ᱵᱟᱲᱟ ᱠᱟᱱᱟ ᱛᱤᱦᱤᱧ ᱜᱟᱯᱟ ᱫᱚ᱾ ᱩᱱᱟᱹᱜ ᱮᱱᱮᱡ ᱥᱮᱨᱮᱧ ᱦᱚᱸ ᱵᱟᱠᱚ ᱮᱱᱮᱡ ᱥᱮᱨᱮᱧ ᱛᱟᱵᱚᱱᱟ ᱟᱵᱚᱣᱟᱜ ᱛᱟᱯᱚᱨᱮ᱾ ᱛᱩᱢᱫᱟᱜ ᱴᱟᱢᱟᱠ ᱨᱩ ᱠᱚᱦᱚᱸ ᱵᱟᱠᱚ ᱵᱟᱠᱚ ᱪᱮᱫ ᱟᱠᱟᱱᱟ ᱵᱟ᱾ ᱵᱟᱹᱜᱤ ᱤᱫᱤᱭᱮᱫᱟ ᱠᱚ ᱟᱫᱚ ᱱᱚᱣᱟ ᱵᱟᱨᱮᱛᱮ ᱟᱵᱮᱱ ᱪᱮᱫ ᱵᱮᱱ ᱞᱟᱹᱭᱟ?
ᱱᱟ ᱵᱟᱨᱫ ᱱᱚᱣᱟᱽᱞᱤᱮ ᱦᱪᱩ ᱡᱮ᱾ ᱱᱤᱛᱚᱜ ᱠᱷᱚᱱ ᱡᱩᱫᱤ ᱚᱱᱟ ᱵᱚᱠᱥ ᱠᱚᱢᱟ ᱟᱵᱚᱣᱟᱜ ᱤᱭᱟᱹᱢᱟ ᱤᱭᱟᱹᱮ ᱥᱚᱢᱟᱡᱽ ᱨᱮᱱᱟᱜ ᱢᱟ ᱵᱟᱝ ᱠᱟᱱ ᱛᱟᱵᱚᱱ ᱾
ᱦᱳᱭ ᱦᱳᱭ ᱾
ᱚᱱᱟ ᱠᱚ ᱠᱟᱛᱮ ᱫᱚ ᱛᱟᱦᱚᱞᱮ ᱟᱨ ᱡᱚᱛᱚ ᱠᱤᱪᱷᱩ ᱨᱮᱜᱮ ᱱᱮᱛᱟᱨ ᱫᱚ ᱵᱚᱠᱥ ᱠᱚ ᱟᱹᱜᱩᱭᱮᱫᱟ ᱛᱟᱦᱚᱞᱮ᱾ ᱠᱟᱹᱴᱤᱡ ᱜᱤᱫᱽᱨᱟᱹ ᱫᱚ ᱵᱟᱝ ᱫᱚ᱾ ᱩᱱᱠᱩ ᱡᱟᱦᱟᱸᱭ ᱟᱵᱚ ᱦᱩᱰᱤᱧ ᱦᱩᱰᱤᱧ ᱜᱤᱫᱽᱨᱟᱹ ᱠᱚᱛᱟᱵᱚᱱ ᱩᱱᱠᱩ ᱫᱚ ᱵᱟᱝ ᱫᱚ ᱤᱭᱟᱹ ᱠᱚ ᱥᱮᱬᱟᱭᱟ ᱛᱩᱫ᱾ ᱛᱩᱢᱫᱟᱜ ᱴᱟᱢᱟᱠ ᱨᱮᱠᱚ ᱥᱮᱬᱟᱭᱟ ᱵᱟᱝ ᱫᱚ ᱮᱱᱮᱡ ᱥᱮᱨᱮᱧ ᱜᱮᱠᱚ ᱥᱮᱬᱟᱭᱟ ᱢᱟᱱᱮ ᱾ ᱱᱚᱣᱟ ᱠᱚᱫᱚ ᱟᱵᱚ ᱠᱚᱣᱟᱜ ᱡᱤᱱᱤᱥ ᱫᱚ ᱵᱚᱞᱮ ᱫᱚ ᱵᱚᱠᱥ ᱱᱤᱭᱮ ᱫᱚ ᱵᱟᱝ᱾ ᱠᱟᱱ ᱛᱟᱵᱚᱱᱟ ᱾ ᱟᱵᱚ ᱠᱚᱣᱟᱜ ᱤᱭᱟᱹ ᱫᱚ ᱦᱩᱭᱩᱜ᱾ ᱦᱩᱭᱩᱜ ᱠᱟᱱᱟ ᱥᱩᱫᱩ ᱛᱩᱢᱫᱟᱹᱜ ᱴᱟᱢᱟᱠ ᱨᱮᱱᱟᱜ ᱜᱮ ᱟᱵ ᱫᱚ ᱵᱷᱟᱹᱞᱤ ᱚᱱᱟᱜᱮ ᱵᱷᱟᱞᱤ ᱛᱟᱵᱚᱱᱟ ᱾
ᱦ ᱜᱚᱢᱠᱮ ᱧᱮᱞ ᱵᱮᱱ ᱟᱵᱤᱱ ᱡᱩᱫᱤ ᱚᱱᱠᱟ ᱵᱮᱱ ᱠᱟᱹᱢᱤᱭᱟ ᱡᱮ᱾ ᱦᱟᱱᱟ ᱥᱚᱨᱦᱟᱭ ᱨᱮ ᱥᱮ ᱵᱟᱦᱟᱮ ᱡᱟᱦᱟᱱᱟᱜ ᱟᱵᱚᱣᱟᱜ ᱚᱱᱠᱟᱱᱟᱜ᱾ ᱠᱚᱨᱮ ᱡᱫᱤ ᱠᱚᱵᱚᱱ ᱟᱜᱩᱭᱟ ᱾ ᱦᱩᱰᱤᱧ ᱦᱩᱰᱤ ᱢᱟᱹᱭ ᱵᱟᱹᱵᱩ ᱛᱟᱠᱚ ᱫᱚ ᱚᱱᱟ ᱜᱮᱠᱚ ᱧᱮᱞ ᱥᱮᱬᱟᱭᱟ, ᱦᱮᱸ ᱵᱟᱦᱟᱞ᱾ ᱟᱞᱮ ᱫᱚ ᱰᱤᱡᱮ ᱠᱚ ᱟᱹᱜᱩᱭ ᱛᱟᱦᱮᱱᱟ ᱱᱚᱝᱠᱟ ᱠᱚ ᱮᱱᱮᱡ ᱛᱟᱦᱮᱱᱟ᱾ ᱛᱟᱦᱞᱮ ᱩᱱᱠᱩ ᱤᱱᱟᱹ ᱜᱮᱠᱚ ᱪᱮᱫᱟ ᱛᱟᱦᱞᱮ ᱟᱠᱚ ᱡᱚᱠᱷᱚᱱ ᱠᱚ ᱡᱩᱣᱟᱹᱱᱚᱜᱼᱟ ᱵᱟ ᱟᱠᱚ ᱡᱚᱠᱷᱚᱱ ᱠᱚ᱾ ᱦᱮᱸ ᱟᱠᱚᱣᱟᱜ ᱡᱚᱠᱷᱚᱱ ᱠᱚ ᱟᱹᱛᱩ ᱠᱚ ᱪᱟᱪᱞᱟᱣ ᱛᱟᱠᱚᱣᱟ ᱛᱚᱠᱷᱚᱱ ᱫᱚ ᱦᱟᱸᱜ᱾ ᱟᱠᱚ ᱡᱟᱦᱟᱸᱭ ᱟᱠᱚᱨᱮᱱ ᱯᱚᱨᱚᱵ ᱯᱤᱲᱦᱤ ᱫᱚ ᱩᱱᱠᱩ ᱫᱚ ᱪᱮᱫ ᱠᱚ ᱥᱮᱬᱟᱣ ᱠᱚᱚᱣᱟ ᱚᱱᱠᱟ ᱜᱮᱠᱚ ᱥᱮᱬᱟᱣᱚᱣᱟ ᱛᱟᱦᱚᱞᱮ᱾
ᱯᱚᱨᱮ ᱵᱤᱫᱟᱹ ᱨᱮ ᱟᱠᱚᱨᱮᱱ ᱜᱤᱫᱽᱨᱟᱹ ᱠᱚᱦᱚᱸ ᱥᱮ ᱚᱱᱠᱟ ᱩᱱᱠᱩᱣᱟᱜ ᱟᱠᱚ ᱟᱠᱚ ᱧᱮᱞ ᱛᱮᱜᱮ ᱥᱮ ᱠᱚᱨᱟᱣ ᱜᱮᱭᱟ᱾
ᱦᱳᱭ ᱦᱳᱭ ᱛᱟᱦᱞᱮ᱾ ᱦᱮᱸ ᱱᱚᱰᱮ ᱫᱚ ᱢᱤᱫᱴᱟᱝ ᱜᱮ ᱨᱟᱥᱛᱟ ᱡ ᱩᱱᱠᱩ ᱢᱟᱱᱮ ᱵᱩᱡᱷᱟᱹᱣ ᱠᱚ ᱦᱩᱭᱩᱜᱼᱟ ᱵᱟᱝ ᱱᱚᱣᱟ ᱫᱚ ᱵᱟᱝ ᱠᱟᱱᱟ ᱱᱚᱣᱟ ᱫᱚ ᱥᱮᱬᱟ ᱞᱟᱹᱠ᱾ ᱛᱤ ᱠᱟᱱᱟ ᱱᱚᱣᱟ ᱫᱚ ᱟᱵᱚᱣᱟᱜ ᱠᱟᱱᱟ ᱛᱟᱦᱚᱞᱮ ᱚᱱᱠᱟ ᱞᱮᱠᱟ ᱟᱠᱚ ᱦᱚᱸ᱾ ᱢᱤᱫ ᱫᱤᱱ ᱦᱤᱞᱳᱜ ᱠᱚ ᱚᱱᱠᱟ ᱠᱚ ᱮ ᱫᱤᱥ ᱦᱩᱫᱤᱥ ᱠᱚ ᱮᱢᱟ ᱠᱚᱣᱟ᱾
ᱦᱳᱭ᱾
ᱦᱩᱸ᱾
ᱚᱱᱟ ᱠᱚ ᱵᱟᱝ ᱠᱚᱨᱟᱣ ᱞᱮᱠᱷᱟᱡ ᱫᱚ ᱟᱵᱚ ᱥᱚᱢᱟᱡᱽ ᱨᱮᱱᱟᱜ ᱫᱚ ᱵᱚᱠᱥ ᱫᱚ ᱵᱟᱝ ᱠᱟᱱᱟ ᱾ ᱵᱟᱝ ᱮᱠᱟᱞ ᱜᱮ ᱵᱟᱝ ᱠᱟᱱ ᱜᱮᱭᱟ ᱾ ᱟᱫᱚ ᱛᱟᱣ ᱨᱮᱦᱚᱸ ᱠᱤᱪᱷᱩ ᱠᱤᱪᱷᱩ ᱤᱭᱟᱹ ᱢᱮᱱᱟᱜ ᱠᱚᱣᱟ ᱡᱮ ᱚᱠᱚᱭ ᱫᱚ ᱵᱟᱦᱟ ᱥᱚᱨᱦᱟᱭ ᱵᱟᱦᱟ ᱠᱚᱨᱮ ᱦᱚᱸ ᱥᱚᱨᱦᱟᱭ ᱠᱚᱨᱮ ᱦᱚᱸ ᱚᱠᱚᱭ ᱫᱚ ᱵᱚᱠᱥ ᱵᱟᱠᱟᱷᱟᱡ ᱫᱚ ᱵᱟᱠ ᱠᱚ ᱮᱱᱮᱡ ᱜᱮᱭᱟ ᱾
ᱦᱳᱭ ᱦᱳᱭ ᱾
ᱟᱨᱦᱚ ᱡᱟᱦᱟᱱᱟᱜ ᱛᱩᱢᱫᱟᱹᱜ ᱴᱟᱢᱟᱠ ᱠᱚ ᱩᱰᱩᱠ ᱞᱮᱠᱷᱟᱡ ᱫᱚ ᱩᱱᱠᱩ ᱫᱚ ᱟᱹᱰᱤ ᱡᱟᱹᱥᱛᱤ ᱠᱚ ᱨᱟᱹᱜᱤᱜ-ᱟ ᱾ ᱟᱫᱚ ᱨᱟᱹᱜᱤ ᱞᱮᱱᱠᱷᱟᱡ ᱫᱚ ᱦᱩᱭᱩᱜ-ᱟ ᱡᱮ ᱚᱱᱟ ᱫᱚ ᱵᱟᱠᱚ ᱵᱩᱡᱽ ᱫᱟᱲᱮᱭᱟᱜ ᱠᱟᱱᱟ ᱡᱮ ᱚᱱᱟ ᱫᱚ ᱟᱵᱚ ᱥᱚᱢᱟᱡᱽ ᱨᱮᱱᱟᱜ ᱫᱚ ᱵᱟᱝ ᱠᱟᱱ ᱜᱮᱭᱟ ᱾
ᱦᱩᱸ ᱦᱩᱸ ᱦᱚᱸ ᱦᱚᱸ ᱾ ᱛᱟᱯᱚᱨᱮ ᱧᱮᱞ ᱢᱮ ᱜᱚᱝᱠᱮ ᱛᱤᱠᱤ ᱡᱮ ᱱᱮᱛᱟᱨ ᱫᱚ ᱱᱟᱦᱟᱜ ᱢᱚᱰᱟᱨᱱ ᱡᱩᱛ ᱠᱟᱱᱟ ᱢᱚᱰᱟᱨᱱ ᱢᱚᱰᱟᱨᱱ ᱡᱩᱜᱽ ᱠᱟᱱᱟ, ᱡᱟᱭ ᱡᱩᱜᱽ ᱥᱟᱶᱛᱮ ᱛᱟᱞ ᱢᱤᱞᱟᱹᱣ ᱠᱟᱛᱮ ᱪᱟᱞᱟᱜ ᱦᱩᱭᱩᱜ-ᱟ ᱾ ᱚᱵᱚᱥᱥᱳᱭ ᱡᱩᱜᱽ ᱥᱟᱶᱛᱮ ᱛᱟᱞ ᱢᱤᱞᱟᱹᱣ ᱠᱟᱛᱮ ᱵᱚᱱ ᱪᱟᱞᱟᱜ-ᱟ, ᱠᱤᱱᱛᱩ ᱡᱚᱠᱷᱚᱱ ᱛᱮᱢᱚᱱ ᱛᱚ ᱠᱷᱚᱱ ᱛᱮᱢᱚᱱ, ᱦᱮᱸ ᱡᱮᱢᱚ ᱦᱮᱸ ᱟᱵᱚᱣᱟᱜ ᱫᱚᱢ ᱵᱟᱹᱜᱤᱭᱟᱜ ᱠᱟᱱᱟ ᱦᱟᱱᱟ ᱫᱚᱢ ᱟᱯᱱᱟᱨ ᱮᱫᱟ ᱚᱱᱠᱟ ᱞᱮᱠᱟ ᱫᱚ ᱵᱟᱝ ᱦᱩᱭᱩᱜ-ᱟ ᱾ ᱚᱱᱟ ᱦᱚᱸ ᱢᱤᱫ ᱜᱷᱟᱹᱲᱤᱡ ᱤᱭᱟᱹᱭ ᱢᱮ ᱟᱨ ᱟᱵᱚᱣᱟᱜ ᱦᱚᱸ ᱤᱭᱟᱹᱭ ᱢᱮ ᱛᱚᱵᱮ ᱠᱷᱟᱱ ᱫᱚ ᱴᱷᱤᱠ ᱾ ᱡᱮ ᱮᱠᱟᱞ ᱛᱮᱜᱮ ᱵᱟᱹᱧ ᱢᱮᱛᱟᱢ ᱠᱟᱱᱟ ᱡᱮ ᱚᱱᱟᱛᱮ ᱟᱞᱚᱢ ᱮᱱᱮᱡ-ᱟ ᱥᱮ ᱪᱮᱫ ᱞᱮᱠ ᱠᱟ, ᱟᱢ ᱚᱱᱟ ᱛᱮᱦᱚᱸ ᱮᱱᱮᱡ ᱢᱮ, ᱠᱤᱱᱛᱩ ᱟᱵᱚᱣᱟᱜ ᱦᱚᱸ ᱟᱢ ᱮᱱᱮᱡ ᱮᱱᱮᱡ ᱦᱩᱭᱩᱜ ᱛᱟᱢᱟ ᱡᱮ ᱚᱱᱟ ᱦᱚᱛᱮᱡ ᱛᱮᱜᱮ ᱚᱱᱟᱜᱮᱢ ᱮᱱᱮᱡ-ᱟ, ᱚᱱᱟ ᱫᱚ ᱠᱤᱱᱛᱩ ᱴᱷᱤᱠ ᱦᱳᱭ ᱾ ᱦᱳᱭ ᱦᱳᱭ ᱾
ᱟᱵᱚᱣᱟᱜ ᱫᱷᱚᱨᱚᱢ ᱠᱚᱦᱚᱸ ᱠᱤᱪᱷᱩ ᱴᱟ ᱫᱚᱦᱚᱭ ᱛᱟᱵᱚᱱ ᱢᱮ ᱾
ᱦᱳᱭ ᱦᱳᱭ ᱦᱳᱭ ᱦᱳᱭ, ᱮᱠᱫᱚᱢ ᱮᱠᱫᱚᱢ ᱾ ᱚᱱᱠᱟ ᱜᱮ ᱧᱮᱞ ᱧᱮᱞ ᱧᱮᱞᱚᱜ ᱠᱟᱱᱟ ᱱᱤᱭᱟᱹ ᱛᱤᱦᱤᱧ ᱜᱟᱯᱟ ᱡᱟ ᱤᱭᱟᱹ ᱠᱚᱨᱮ ᱫᱤᱱᱠᱟᱞ ᱠᱚᱨᱮ ᱾
ᱟᱵᱚᱣᱟᱜ ᱫᱷᱚᱨᱚᱢ ᱫᱚ ᱮᱠᱟᱞ ᱜᱮ ᱵᱟᱠᱚ ᱫᱚᱦᱚᱭ ᱞᱟᱹᱜᱤᱫᱚᱜ ᱠᱟᱱᱟ ᱾
ᱦᱳᱭ ᱦᱩᱸ ᱾
ᱡᱟᱦᱟᱸ ᱟᱫᱚᱢ ᱠᱚᱫᱚ ᱟᱫᱚᱢ ᱠᱚᱫᱚ ᱮᱠᱟᱞ ᱜᱮ ᱢᱟᱱᱮ ᱵᱚᱠᱥ ᱢᱟᱱᱮ ᱵᱚᱠᱥ ᱜᱮ ᱪᱮᱫ ᱟᱫᱚ ᱚᱱᱠᱟ ᱞᱮᱠᱷᱟᱡ ᱫᱚ ᱦᱩᱭᱩᱜ-ᱟ, ᱟᱵᱚᱣᱟᱜ ᱛᱟᱦᱚᱞᱮ ᱫᱷᱚᱨᱚᱢ ᱨᱮᱱᱟᱜ ᱫᱚ ᱡᱚᱛᱚ ᱠᱤᱪᱷᱩ ᱤᱭᱟᱹᱜ ᱛᱟᱵᱚᱱᱟ ᱛᱚ, ᱰᱩᱵᱟᱹᱜ ᱛᱟᱵᱚᱱᱟ ᱛᱚ ᱾
ᱦᱳᱭ ᱡᱟᱦᱟᱸᱱᱟᱜ ᱠᱚᱦᱚᱸ ᱢᱟᱱᱮ ᱥᱚᱨᱠᱟᱨ ᱠᱷᱚᱱᱟᱜ ᱡᱟᱦᱟᱸᱱᱟᱜ ᱚᱱᱠᱟᱱᱟᱜ ᱡᱩᱲᱟᱹ ᱠᱚᱦᱚᱸ ᱵᱟᱢ ᱧᱟᱢᱟ ᱾
ᱦᱳᱭ ᱾
ᱦᱮᱸ ᱾ ᱛᱟᱨᱯᱚᱨᱮ ᱟᱨᱚ ᱧᱮᱞ ᱟᱠᱟᱱᱟ ᱡᱮ, ᱮᱸ ᱦᱮᱸ ᱱᱤᱛᱚᱜᱟᱜ ᱚᱠᱛᱚ ᱨᱮ ᱟᱵᱚ ᱥᱟᱱᱛᱟᱲ ᱚᱱᱠᱟ ᱞᱮᱠᱟ ᱵᱟᱵᱚᱱ ᱮᱸ ᱞᱟᱦᱟ ᱫᱟᱲᱮ ᱠᱟᱫᱟ ᱵᱟᱝ ᱚᱱᱠᱟ ᱞᱮᱠᱟ ᱛᱟᱭᱚᱢ ᱧᱚᱜ ᱜᱮᱭᱟᱵᱚᱱ, ᱛᱟᱣ ᱨᱮᱦᱚᱸ ᱵᱟᱹᱭ ᱵᱟᱹᱭᱛᱮ ᱞᱟᱦᱟ ᱥᱮᱫ ᱪᱟᱞᱟᱜ ᱦᱩᱭᱩᱜ-ᱟ ᱾ ᱛᱟᱯᱚᱨᱮ ᱮᱸ ᱟᱫᱚᱢ ᱦᱚᱲ ᱫᱚ ᱧᱮᱞ ᱠᱚᱢ ᱱᱮᱛᱟᱨ ᱫᱚ ᱵᱟᱡᱟᱨ ᱠᱚᱨᱮ ᱠᱚ ᱛᱟᱦᱮᱱ ᱠᱟᱱᱟ ᱾ ᱩᱱᱠᱩ ᱢᱟ ᱟᱨ ᱜᱮ ᱦᱚᱲ ᱥᱟᱱᱛᱟᱲ ᱥᱟᱱᱛᱟᱲᱮᱢ ᱧᱟᱯᱟᱢ ᱠᱟᱱ ᱨᱮᱦᱚᱸ ᱥᱟᱱᱛᱟᱲ ᱛᱮᱫᱚ ᱵᱟᱭ ᱨᱚᱲᱟᱢ ᱠᱟᱱᱟ ᱫᱤᱠᱩ ᱛᱮᱜᱮ ᱨᱚᱲᱟᱢ ᱠᱟᱱᱟ ᱟᱯᱱᱟᱨᱟᱜ ᱛᱮᱫᱚ ᱞᱟᱡᱟᱜ ᱟᱠᱩ ᱾ ᱱᱚᱣᱟ ᱵᱟᱨᱮᱛ
ᱟᱯᱱᱟᱨ ᱨᱚᱲ
ᱞᱟᱹᱭ ᱮᱫᱟᱞᱤᱧ ᱱᱚᱣᱟ ᱵᱟᱨᱮ ᱫᱚ ᱞᱟᱹᱭ ᱛᱮᱫᱚ ᱱᱚᱝᱠᱟ ᱜᱮ ᱡᱮ ᱟᱯᱱᱟᱨᱟᱜ ᱞᱟᱹᱭᱛᱮ ᱞᱟᱡᱟᱜ ᱜᱮᱭᱟ ᱾
ᱦᱩᱸ ᱦᱩᱸ ᱾
ᱩᱱᱤ ᱫᱚ ᱥᱟᱱᱛᱟᱲ ᱥᱚᱢᱟᱡᱽ ᱨᱮᱱᱟᱜ ᱫᱚ ᱵᱟᱭ ᱵᱩᱡᱽ ᱠᱟᱫᱟ ᱡᱮ ᱪᱮᱫ ᱠᱟᱱ ᱞᱮᱠᱟᱱ ᱪᱮᱫᱠᱟ ᱦᱩᱭᱩᱜ-ᱟ, ᱢᱟᱱᱮ ᱩᱱᱤ ᱫᱚ ᱠᱷᱟᱹᱞᱤ ᱞᱟᱹᱭᱟ ᱡᱮ ᱤᱧ ᱫᱚ ᱫᱤᱠᱩ ᱫᱤᱠᱩ ᱛᱮ ᱵᱷᱚᱫᱨᱚ ᱵᱷᱟᱥᱟᱧ ᱨᱚᱲ ᱞᱮᱠᱷᱟᱡ ᱫᱚ ᱤᱧ ᱫᱚ ᱟᱹᱰᱤ ᱢᱚᱱ ᱵᱷᱟᱹᱞᱤ ᱢᱟᱱᱟᱹᱧ ᱜᱮᱭᱟ ᱛᱚ ᱚᱱᱟ ᱫᱚ ᱠᱟᱢ ᱚᱱᱠᱟ ᱠᱚᱨᱟᱣ ᱞᱮᱠᱷᱟᱡ ᱫᱚ ᱥᱟᱱᱛᱟᱲ ᱥᱚᱢᱟᱡᱽ ᱟᱵᱚ ᱥᱟᱱᱛᱟᱲ ᱥᱚᱢᱟᱡᱽ ᱨᱮᱱᱟᱜ ᱫᱚ ᱪᱮᱫ ᱜᱮ ᱵᱟᱝ ᱛᱟᱦᱮᱱ ᱛᱟᱵᱚᱱᱟ ᱾
ᱟᱹ ᱜᱚᱝᱠᱮ ᱧᱮᱞ ᱵᱮᱱ ᱾ ᱟᱢ ᱫᱚ ᱡᱟᱦᱟᱸ ᱛᱤᱱᱟᱹᱜ ᱡᱟᱦᱟᱸ ᱛᱤᱱᱟᱹᱜ ᱜᱮ ᱞᱟᱹᱴᱩ ᱦᱚᱲ ᱢᱮᱱᱟᱜ ᱢᱮ ᱥᱮ ᱡᱟᱦᱟᱸ ᱛᱤᱱᱟᱹᱜ ᱜᱮ ᱚᱱᱟ ᱫᱤᱠᱩ ᱛᱮ ᱨᱚᱲ ᱢᱮ ᱵᱚᱫᱨᱚ ᱥᱚᱫᱨᱚ ᱨᱚᱲ ᱢᱮ ᱾ ᱥᱮᱭ ᱟᱢ ᱫᱚ ᱢᱟᱸᱡᱷᱤ ᱦᱚᱯᱚᱱ ᱨᱮᱱ ᱦᱚᱯᱚᱱ ᱠᱟᱱ ᱜᱮᱭᱟᱢ ᱾
ᱦᱳᱭ
ᱫᱟᱯᱟᱞ ᱞᱮᱱ ᱟᱢ ᱦᱚᱲ ᱠᱟᱱ ᱜᱮᱟᱢ ᱾
ᱚᱱᱟ ᱠᱚ ᱡᱩᱫᱤ ᱵᱟᱝᱮᱢ ᱫᱚᱦᱚᱭ ᱜᱮᱭᱟ ᱛᱟᱦᱚᱞᱮ ᱠᱷᱟᱱ ᱫᱚ ᱟᱫᱚ ᱵᱟᱝ ᱦᱩᱭᱩᱜ ᱛᱟᱢ ᱜᱮᱭᱟ ᱪᱮᱫ ᱜᱮ ᱩᱱᱟᱹᱜ ᱤᱭᱟᱹ ᱠᱚᱨᱮ ᱫᱚ ᱾ ᱟᱢᱫᱚ ᱡᱩᱫᱤᱢ ᱞᱟᱹᱭᱟ ᱡᱮ ᱤᱧ ᱫᱚ ᱫᱤᱠᱩ ᱜᱮ ᱫᱤᱠᱩᱣᱟᱜ ᱤᱭᱟᱹ ᱢᱟᱱᱮ ᱵᱷᱟᱥᱟ ᱜᱤᱧ ᱪᱟᱹᱞᱩᱭ ᱜᱮᱭᱟ ᱛᱟᱦᱚᱞᱮ ᱠᱷᱟᱱ ᱫᱚ ᱟᱢᱫᱚ ᱯᱚᱨᱮ ᱛᱮᱫᱚ ᱥᱮ ᱟᱢ ᱫᱚ ᱢᱟᱡᱷᱤ ᱴᱷᱮᱱ ᱜᱮ ᱦᱮᱞᱟᱭ ᱦᱩᱭᱩᱜ ᱛᱟᱢᱟ ᱥᱮ ᱾
ᱦᱚᱸ ᱚᱵᱚᱥᱚᱭ ᱚᱵᱚᱥᱚᱭ ᱚᱵᱚᱥᱳᱭ ᱚᱵᱚᱥᱳᱭ ᱜᱚᱢᱠᱮ ᱨᱟᱭᱤᱴ ᱠᱟᱛᱷᱟ ᱵᱤᱱ ᱞᱟᱹᱭ ᱠᱮᱫᱟ ᱾
ᱟᱢ ᱫᱚ ᱡᱟᱦᱟᱸ ᱛᱤᱱᱟᱹ ᱜᱮ ᱪᱮᱥᱴᱟᱭ ᱢᱮ